ᱦᱮᱞᱳ
ᱦᱮᱞᱳ
ᱦᱮᱸ ᱡᱚᱦᱟᱨ ᱜᱮ,
ᱦᱮᱸ ᱡᱚᱦᱟᱨ ᱜᱮ ᱾
ᱵᱮᱥ ᱵᱟᱲᱟ ᱜᱮ ᱢᱮᱱᱟᱜ ᱠᱟᱜ ᱯᱮᱭᱟ ᱥᱮ?
ᱵᱮᱥ ᱵᱟᱲᱟ ᱜᱮ ᱢᱮᱸ ᱢᱮᱱᱟᱜ ᱫᱚᱵᱚ
ᱦᱮᱸ ᱾ ᱛᱟᱨᱯᱚᱨ ᱫᱤᱱᱠᱟᱞ ᱠᱚ ᱢᱚᱸᱡᱽ ᱜᱮ ᱠᱟᱴᱟᱜ ᱠᱟᱱᱟ ᱥᱮ ᱵᱟᱝ?
ᱦᱩᱸᱦᱩᱜ- ᱢᱚᱸᱡᱽ ᱛᱚ ᱵᱷᱟᱹᱜᱤ ᱜᱮ ᱠᱟᱴᱟᱜ ᱠᱟᱱᱟ ᱟᱫᱚ ᱦᱚᱸᱜᱼᱚᱭ ᱡᱟᱹᱯᱩᱫ ᱮᱫᱟᱭ ᱛᱚ ᱫᱟᱜ ᱫᱟᱭ ᱟᱫᱚᱜ ᱚᱲᱟᱜ ᱨᱮᱜᱮ ᱢᱤᱱᱟᱹᱧᱟ, ᱢᱮᱱᱟᱜ ᱞᱮᱭᱟ᱾
ᱦᱚᱭ! ᱟᱫᱚ ᱟᱹᱰᱤ ᱡᱩᱨ ᱥᱮ ᱡᱟᱹᱯᱩᱫ ᱮᱫᱟ ᱥᱮ ᱪᱮᱫ?
ᱦᱮᱸᱻᱮᱫ ᱱᱚᱛᱮ ᱫᱚᱭ ᱫᱟᱜᱮᱜ ᱜᱮᱭᱟᱭ, ᱵᱷᱟᱜᱤ ᱜᱮ ᱫᱟᱜ ᱮᱫᱟᱭ᱾
ᱚᱻᱦ ᱛᱤᱥ ᱠᱷᱚᱱ ᱚᱸᱠᱟ ᱫᱚ?
ᱦᱩᱭᱮᱱᱟ ᱛᱚ ᱯᱮ ᱯᱩᱱ ᱫᱤᱱ ᱫᱟᱜ ᱠᱟ,
ᱦᱩᱸ ᱟᱹᱞᱤᱧᱟᱜ ᱨᱚᱲ ᱢᱚᱸᱡᱽ ᱛᱮᱵᱤᱱ ᱵᱩᱡᱷᱟᱹᱣ ᱫᱟᱲᱮᱭᱟᱜ ᱠᱟᱱ ᱜᱮᱭᱟ?
ᱦᱮᱸᱜ ᱤᱧ ᱫᱚ ᱟᱸᱡᱚᱢ ᱤᱫᱟᱹᱧ ᱨᱚᱲ᱾
ᱦᱚᱭ ᱟᱞᱮ ᱱᱚᱛᱮ ᱦᱚᱸ ᱠᱟᱡᱟᱠ ᱮ ᱡᱟᱹᱯᱩᱫ ᱫᱚᱭ ᱡᱟᱹᱯᱩᱫᱮᱜ ᱠᱟᱱ ᱜᱮᱭᱟ᱾ ᱢᱮᱱᱠᱷᱟᱱ ᱟᱫᱚ ᱡᱟᱹᱯᱩᱫ ᱚᱠᱛᱚ ᱨᱮᱜᱮ ᱮᱸᱠᱟ ᱟᱛᱮ ᱜᱮ ᱫᱟᱸᱬᱟ ᱵᱟᱲᱟᱭ ᱦᱩᱭᱩᱜᱚᱜ ᱠᱟᱱᱟ᱾
ᱦᱮᱸ᱾
ᱠᱮᱵᱚᱞ ᱜᱮ ᱡᱟᱞᱟ ᱠᱷᱚᱱ, ᱥᱮᱱ ᱠᱷᱚᱱ ᱞᱮ ᱨᱩᱭᱟᱹᱲᱚᱜ ᱠᱟᱱᱟ ᱠᱮᱣᱚᱞ ᱦᱟᱹᱠᱩ ᱜᱚᱡ ᱠᱷᱚᱱ, ᱟᱹᱰᱤ ᱡᱳᱨ ᱫᱟᱜ ᱟᱹᱛᱩᱜ ᱠᱟᱱᱟ, ᱟᱹᱛᱩ ᱜᱟᱲᱟ ᱜᱟᱱ ᱜᱟᱱᱟ ᱯᱷᱩᱞ ᱠᱚ ᱯᱮᱨᱮᱡ ᱠᱟᱛᱮᱜ ᱟᱫᱚ ᱦᱟᱠᱩ ᱟᱹᱰᱤ ᱡᱳᱨ ᱠᱚ ᱩᱰᱩᱠᱚᱜ ᱠᱟᱱᱟ, ᱛᱚ ᱟᱫᱚ ᱚᱱᱟ ᱦᱟᱠᱩ ᱜᱚᱡ ᱠᱷᱚᱱ ᱞᱚ ᱠᱮᱣᱚᱞ ᱠᱚ ᱨᱩᱣᱟᱹᱲᱚᱜ ᱠᱟᱱ᱾
ᱚ ᱱᱮᱛᱟᱨ ᱫᱤᱱ ᱫᱚ ᱚᱸᱠᱟ ᱜᱮᱛᱚ᱾
ᱟᱞᱮ ᱥᱮᱱ ᱫᱚ ᱱᱚᱝᱠᱟ ᱡᱩᱫᱤ ᱡᱟᱹᱯᱩᱫ ᱞᱮᱠᱷᱟᱡ ᱫᱚ ᱦᱟᱠᱩ ᱠᱚᱫᱚ ᱟᱹᱰᱤ ᱡᱳᱨ ᱠᱩ ᱩᱰᱩᱠᱚᱜ ᱜᱮᱭᱟ᱾
ᱚᱦ!
ᱟᱨ ᱟᱯᱮᱥᱮᱱ?
ᱦᱮᱸ ᱱᱚᱰᱮ ᱦᱚᱸᱠᱚ ᱩᱸᱰᱳᱝᱚᱜ ᱜᱮᱭᱟ, ᱟᱸ ᱡᱮᱢᱚᱱ ᱱᱮᱜ ᱮ ᱴᱟᱱᱚ ᱦᱚᱭᱛᱚ ᱦᱚᱸᱜ-ᱚᱭ ᱯᱟᱸᱪ ᱪᱷᱚ ᱥᱟᱛ ᱫᱤᱱᱮ ᱫᱟᱜ ᱠᱮᱫᱟ᱾ ᱛᱟᱦᱚᱞᱮ ᱦᱚᱲ ᱛᱤᱱᱟᱹᱜ ᱨᱚᱝ ᱠᱩᱵ- ᱢᱟᱱᱮ ᱵᱟᱹᱫ ᱨᱮ ᱤᱭᱟᱹ ᱠᱚᱨᱮᱜ ᱠᱚ ᱚᱱᱮ ᱯᱩᱠᱷᱨᱤ ᱨᱤᱱ ᱵᱟᱱ ᱠᱚᱨᱮᱱ ᱫᱚᱦᱚ ᱠᱚᱫᱚ ᱪᱤᱠᱟᱹ ᱟᱠᱚ ᱡᱷᱚ- ᱫᱚ ᱚᱱᱟ ᱠᱷᱮᱛ ᱠᱚᱨᱮᱜ ᱠᱚ ᱜᱩᱡᱩᱜᱼᱟ᱾ ᱟ ᱥᱟᱵ ᱠᱚᱦᱚᱸ ᱠᱚ ᱪᱟᱞᱟᱜ ᱜᱮᱭᱟ ᱞᱮᱜᱠᱤᱱ ᱚᱲᱟᱜ ᱨᱤᱱ ᱦᱚᱲ ᱠᱚ ᱪᱟᱞᱟᱜᱼᱟ ᱥᱟᱵ ᱠᱚ ᱟᱹᱜᱩ ᱠᱚᱣᱟᱞᱮ᱾
ᱦᱩᱸ ᱦᱩᱸ ᱾
ᱡᱚᱢ ᱵᱟᱲᱟ ᱦᱳᱭᱳᱜ ᱜᱮᱭᱟ ᱦᱚᱸᱜᱼᱚᱭ ᱡᱮᱵ ᱢᱤᱫ ᱫᱤᱱ ᱫᱚ ᱯᱟᱠ ᱯᱟᱹᱪᱷᱞᱟ ᱫᱚ ᱪᱮᱫ ᱛᱮᱢ ᱡᱚᱢᱟ, ᱥᱟᱜ ᱟᱹᱜᱩ ᱠᱚᱣᱟᱠᱚ᱾
ᱟᱨ ᱢᱮᱱᱮᱫ ᱠᱟᱹᱱᱟᱧ ᱟᱯᱮ ᱚᱸᱛᱮ ᱫᱚ ᱱᱚᱣᱟ ᱯᱩᱠᱷᱩᱨᱤ ᱠᱚ ᱡᱟᱹᱥᱛᱤ ᱢᱮᱱᱟᱜᱼᱟ, ᱥᱮ ᱡᱚᱞᱟ ᱫᱤᱥᱚᱢ?
ᱯᱩᱠᱷᱨᱤ ᱦᱚᱸ ᱦᱮᱱᱟᱜ ᱜᱮᱭᱟ᱾ ᱵᱟᱸᱫ ᱢᱮᱱᱟᱜᱼᱟ, ᱯᱩᱠᱷᱨᱤ ᱦᱮᱱᱟᱜᱼᱟ, ᱠᱮᱱᱮᱞ ᱦᱮᱱᱟᱜᱼᱟ,
ᱠᱮᱱᱮᱞ ᱨᱮᱦᱚᱸ ᱫᱟᱜ ᱯᱮᱨᱮᱡ ᱵᱟᱲᱟᱜ ᱜᱮᱭᱟ ᱥᱮ ᱜᱟᱰᱟ ᱠᱷᱚᱱ?
ᱜᱟᱰᱟ ᱫᱚᱥ ᱢᱮᱱᱟᱜ ᱫᱚ ᱦᱮᱱᱟᱜᱼᱟ, ᱥᱟᱺᱜᱤᱧ ᱥᱮᱫ ᱦᱮᱱᱟᱜᱼᱟ, ᱠᱤᱸᱛᱩ ᱚᱱᱟ ᱠᱮᱱᱮᱞ ᱫᱚ ᱦᱮᱱᱟᱜ ᱜᱮ ᱾ ᱫᱟᱜ ᱠᱚᱦᱚᱸ ᱟᱨᱟᱜ ᱠᱚ ᱟᱨᱟᱝ
ᱛᱟᱦᱚᱞᱮ ᱱᱤᱛᱚᱜ ᱟᱯᱮᱥᱮᱱ ᱚᱱᱟ ᱱᱤᱛᱚᱜ ᱢᱟ ᱯᱟᱥᱮ ᱦᱩᱲᱩ ᱨᱚᱦᱚᱭ ᱯᱟᱥᱮ ᱥᱟᱹᱨᱫᱤ ᱠᱮᱜᱼᱟ ᱥᱮ ᱵᱟᱝ?
ᱦᱩᱸᱻ᱾
ᱥᱮᱠᱚ ᱫᱮᱨᱤ ᱜᱮᱭᱟ ᱟᱯᱮᱥᱮᱱ ᱦᱩᱲᱩ ᱨᱚᱦᱚᱭ ᱫᱚ?
ᱦᱩᱲᱩ ᱨᱚᱦᱚᱭ ᱫᱚᱜ ᱟᱡ ᱢᱟᱱᱮ ᱫᱟᱜ ᱞᱟᱜᱟᱣ ᱞᱮᱱᱠᱷᱟᱱ ᱱᱚᱜᱼᱚᱭ ᱡᱮᱢᱚᱱ ᱡᱩᱨᱤ ᱫᱟᱜ ᱤᱫᱤ ᱠᱮᱫᱟᱭ ᱱᱚᱛᱮ ᱥᱮᱨᱢᱟ ᱫᱟᱜ ᱛᱮᱦᱚᱸᱭ ᱤᱧ ᱞᱚᱥᱚᱜ ᱚᱱᱟ ᱜᱟᱱᱚᱜ ᱠᱷᱟᱱ, ᱤᱭᱟᱹ ᱠᱮᱫᱟᱠ ᱚᱜᱼᱠᱚ ᱣᱟᱠᱷᱟᱱ, ᱟᱨ ᱠᱮᱱᱮᱞ ᱫᱟᱜ ᱦᱚᱸᱠᱚ ᱟᱨᱟᱜᱽ ᱜᱮᱭᱟ ᱛᱚ, ᱥᱳᱢᱚᱭ ᱨᱮ᱾ ᱛᱟᱦᱚᱞᱮ ᱱᱚᱜᱼᱚᱸᱭ ᱡᱮ ᱫᱟᱜᱽ ᱟᱭ ᱴᱟᱱᱟ ᱡᱩᱫᱤ ᱱᱤᱢᱱᱚ ᱪᱷᱚᱠᱚ ᱫᱚᱦᱚᱭᱟ ᱮᱠᱷᱟᱱ ᱚᱱᱟ ᱵᱟᱱᱫᱷ ᱤᱭᱟᱹ ᱠᱮᱱᱮᱞ ᱫᱟᱜ ᱦᱚᱸᱛᱚ ᱩᱱᱟᱹᱜ ᱥᱚᱝᱨᱚᱠᱠᱷᱚᱱ ᱛᱟᱸᱦᱮ ᱫᱚᱦᱚᱜ ᱫᱚ ᱵᱟᱭ ᱜᱟᱱᱚᱜᱼᱟ, ᱛᱚ ᱠᱮᱱᱮᱞ ᱫᱟᱜ ᱠᱚ ᱟᱨᱟᱜᱟ ᱟᱨᱟᱜ ᱠᱷᱟᱱ ᱠᱚ ᱚᱱᱟ ᱠᱮᱱᱮᱞ ᱫᱟᱜ ᱛᱮᱦᱚᱸ ᱡᱩᱫᱤ ᱤᱭᱟᱹ ᱞᱚᱥᱚᱫ ᱞᱚᱥᱚᱫᱟ ᱩᱱ ᱦᱩᱲᱩ ᱞᱮ ᱨᱚᱦᱚᱭ ᱜᱮᱭᱟ ᱚᱱᱟ ᱛᱟᱭᱚᱢ
ᱩᱸ ᱟᱨ ᱢᱮᱱᱮᱫ ᱠᱟᱱ ᱞᱤᱧ ᱡᱮ ᱱᱚᱜ-ᱚᱭ ᱡᱮ ᱠᱟᱹᱢᱤ ᱦᱮᱱᱟᱢ ᱥᱮ ᱡᱮᱢᱚᱱ ᱱᱚᱣᱟ ᱴᱟᱥᱠ ᱯᱩᱨᱟᱹᱣ ᱞᱟᱹᱜᱤᱫ
ᱦᱩᱸ
ᱱᱚᱣᱟ ᱨᱮᱫᱚ ᱟᱵᱮᱱ ᱫᱚ ᱛᱤᱱᱟᱹᱜ ᱫᱤᱱ ᱵᱮᱱ ᱦᱩᱭᱮᱱᱟ?
ᱵᱟᱝ ᱵᱤᱥᱤ ᱫᱤᱱ ᱫᱚ ᱵᱚᱞᱤᱧ ᱦᱩᱭ ᱠᱟᱱᱟ ᱵᱟᱨᱥᱤᱧ ᱞᱤᱧ ᱦᱩᱭᱩᱜ ᱠᱟᱱᱟ
ᱛᱟᱣ
ᱦᱩ ᱛᱮᱦᱮᱱ ᱞᱤᱭᱟᱹ ᱯᱮ ᱫᱤᱱ ᱦᱩᱭᱳᱜᱼᱟ
ᱚ ᱟᱹᱞᱤᱧᱟᱜ ᱦᱚᱸ ᱱᱚᱣᱟ ᱜᱮ ᱛᱮᱦᱮᱱ ᱱᱚᱣᱟ ᱜᱮ ᱛᱮᱦᱮᱧ ᱯᱷᱟᱥᱴ ᱴᱟᱭᱤᱢ ᱠᱟᱱᱟ ᱟᱹᱞᱤᱧ ᱢᱟ ᱵᱩᱡ ᱵᱩᱡᱽ ᱜᱮ ᱵᱟᱹᱞᱤᱧ ᱵᱩᱡᱽᱮᱫᱼᱟ ᱡᱮ ᱪᱮᱫ ᱞᱮᱠᱟᱱ ᱠᱚ ᱵᱮᱯᱟᱨ ᱛᱮᱠᱚ ᱜᱟᱞᱢᱟᱨᱟᱣᱮᱫᱼᱟ ᱟᱨ ᱤᱱᱟᱹ ᱞᱟᱦᱟᱨᱮ ᱢᱤᱫᱴᱟᱝ ᱫᱟᱫᱟᱭ ᱯᱷᱳᱱ ᱞᱮᱫᱼᱟ ᱟᱫᱚ ᱩᱱᱤ ᱦᱚᱸᱭ ᱞᱟᱹᱭᱮᱫᱼᱟ ᱡᱮ ᱡᱮᱢᱚᱱᱠᱤ ᱯᱟᱨᱥᱚᱱᱟᱞ ᱵᱮᱯᱟᱨ ᱥᱮ ᱯᱟᱨᱥᱚᱱᱟᱞ ᱜᱟᱞᱢᱟᱨᱟᱣ ᱠᱟ ᱫᱚᱞᱮ ᱢᱟᱱᱟᱮᱫᱼᱟ ᱥᱮ ᱪᱮᱫ
ᱦᱮᱸ ᱦᱮᱸ ᱢᱮᱱᱟᱜᱼᱟ ᱵᱟᱲᱟᱭ
ᱠᱷᱟᱹᱞᱤ ᱤᱱᱟᱜᱮ ᱤᱧ ᱦᱚᱸ ᱥᱚᱴᱷᱤᱠ ᱫᱚ ᱵᱟᱹᱧ ᱵᱟᱰᱟᱭᱮᱜᱼᱟ ᱡᱩᱫᱤ ᱟᱢ ᱠᱷᱚᱱ ᱱᱟᱥᱮᱱᱟᱜ ᱡᱩᱫᱤᱢ ᱵᱟᱰᱟᱭᱮᱜ ᱠᱷᱟᱡ ᱱᱟᱥᱮᱱᱟᱜ ᱡᱩᱫᱤᱢ ᱞᱟᱹᱭ ᱟᱸᱧ ᱡᱟᱷᱡ ᱦᱩᱭ ᱠᱚᱜ-ᱟ,
ᱚ ᱛᱟᱦᱚᱞᱮ ᱟᱫᱚ ᱟᱯᱮᱥᱮᱫ ᱫᱚ ᱦᱩᱲᱩ ᱛᱚᱞᱟ ᱠᱚᱫᱚ ᱯᱮ ᱜᱤᱰᱤ ᱠᱟᱜ-ᱟ,
ᱦᱮᱸ ᱜᱟᱹᱪᱷᱤ ᱫᱚ ᱠᱷᱟᱞᱮ ᱠᱮᱵᱚᱞ ᱞᱮ ᱮᱨ ᱟᱯᱷᱚᱨᱮᱜᱼᱟ,
ᱚᱸ
ᱢᱟᱱᱮ ᱰᱟᱭᱨᱮᱠᱴ ᱜᱟᱪᱷᱤ ᱠᱟᱛᱮᱫ ᱵᱟᱠᱚ ᱨᱚᱦᱚᱭᱟ,
ᱦᱮᱸ
ᱟᱨ ᱡᱮᱴᱟ ᱱᱚᱣᱟ ᱜᱩᱪᱷᱤ ᱢᱟᱲᱟᱝ ᱵᱟᱠᱚ ᱢᱮᱱᱮᱫᱼᱟ ᱡᱮᱴᱟ ᱡᱮ ᱨᱚᱦᱚᱭ ᱴᱷᱤᱠ ᱠᱟᱛᱮᱫ ᱠᱚ ᱛᱩᱫᱟ ᱛᱩᱫ, ᱴᱷᱤᱠ ᱠᱟᱛᱮ ᱟᱨ ᱢᱤᱫᱴᱟᱝ ᱠᱚ ᱨᱚᱦᱚᱭᱟ,
ᱦᱮᱸ
ᱚᱱᱟ ᱫᱚ ᱚᱱᱟ ᱫᱚ ᱨᱚᱦᱚᱭ ᱦᱩᱭᱮᱱᱟ,
ᱟᱫᱚ ᱨᱚᱦᱚᱭ ᱟᱪᱪᱷᱟ ᱫᱟᱜ ᱫᱚ ᱞᱟᱜᱟᱣ ᱞᱮᱱᱟ, ᱪᱮᱫ ᱪᱮᱫ ᱛᱮᱯᱮ ᱞᱚᱥᱚᱫ ᱠᱮᱫᱼᱟ ᱠᱷᱮᱛ ᱵᱟᱹᱫᱽ ᱵᱟᱹᱭᱦᱟᱹᱲ ᱠᱚᱫᱚ,
ᱟᱞᱮ ᱱᱚᱛᱮ ᱢᱟ ᱰᱟᱝᱨᱟ ᱱᱟᱦᱮᱞ ᱠᱚ ᱥᱮ ᱠᱟᱰᱟ ᱱᱟᱦᱮᱞ ᱠᱚᱦᱚᱸ ᱵᱟᱹᱱᱩᱜ ᱠᱚᱣᱟ ᱱᱚᱛᱮ ᱫᱚ, ᱚᱱᱟ ᱴᱮᱠᱴᱟᱨ ᱠᱚᱛᱮ ᱠᱚᱞᱮᱚᱞ ᱞᱚᱥᱚᱫᱮᱫᱼᱟ,
ᱩᱸ ᱟᱨ ᱫᱟᱜ ᱫᱚ,
ᱟᱞᱮ ᱥᱮᱫ ᱫᱚ ᱡᱟᱹᱥᱛᱤ ᱚᱱᱟ ᱵᱳᱨ ᱢᱮᱱᱟᱜᱼᱟ ᱢᱟᱱᱮ ᱚᱱᱟ ᱢᱚᱴᱚᱨ ᱠᱚ ᱵᱟᱹᱭᱥᱟᱹᱣᱮᱫᱼᱟ ᱠᱷᱮᱛ ᱠᱷᱮᱛ ᱛᱮ ᱚᱠᱟ ᱠᱚᱨᱮ ᱞᱟᱭᱤᱱ ᱤᱭᱟᱹ ᱮᱞᱟᱠᱟ ᱦᱮᱱᱟᱜᱼᱟ
ᱦᱩᱸ
ᱟᱨ ᱵᱟᱝᱠᱷᱟᱱ ᱫᱚ ᱱᱚᱣᱟ ᱜᱟᱰᱟ ᱠᱷᱚᱱ ᱞᱟᱹᱴᱩ ᱢᱮᱥᱤᱱ ᱥᱚᱨᱠᱟᱨᱮ ᱮ ᱮᱢᱮᱭᱟ ᱚᱱᱟ ᱪᱮᱫ ᱠᱚ ᱢᱮᱛᱟᱜ ᱠᱟᱱᱟ ᱪᱮᱫ ᱥᱚᱨᱠᱟᱨ ᱨᱮᱱᱟᱜ ᱤᱭᱟᱹ ᱟᱨᱮᱞ ᱟᱨ ᱚᱯᱷᱤᱥ ᱠᱷᱚᱱ ᱠᱚ ᱮᱢᱮᱫᱼᱟ
ᱦᱩᱸ
ᱟᱫᱚ ᱚᱱᱟ ᱦᱩᱭ ᱠᱟᱛᱮ ᱛᱷᱚᱲᱟᱟᱜᱟᱱ ᱱᱟᱥᱮᱭᱟᱜ ᱥᱩᱵᱤᱫᱷᱟ ᱫᱚᱞᱮ ᱧᱟᱢᱮᱭᱼᱟ ᱡᱮ ᱱᱚᱣᱟ ᱠᱷᱚᱨᱟ ᱥᱚᱢᱚᱭ ᱫᱟᱜ ᱦᱚᱸ ᱟᱹᱰᱤ ᱡᱳᱨ ᱟᱸᱡᱮᱫᱚᱜᱼᱟ ᱡᱮᱢᱚᱱ ᱚᱱᱟ ᱡᱚᱱᱰᱨᱟ ᱠᱚᱠᱚ ᱨᱚᱦᱚᱭᱮᱫᱭᱼᱟ ᱛᱚ,
ᱦᱮᱸ ᱦᱮᱸ
ᱩᱱ ᱡᱚᱠᱷᱚᱱ ᱫᱚ ᱟᱹᱰᱤ ᱠᱷᱚᱨᱟ ᱠᱚ ᱪᱟᱞᱟᱜᱼᱟ ᱟᱫᱚ ᱩᱱ ᱡᱚᱠᱷᱚᱱ ᱚᱱᱟ ᱢᱚᱴᱚᱨ ᱠᱷᱚᱱ ᱟᱨᱠᱤ ᱫᱟᱜ ᱟᱹᱰᱤ ᱠᱚᱢ ᱩᱰᱩᱠᱚᱜᱼᱟ ᱟᱫᱚ ᱩᱱ ᱠᱷᱚᱱᱚᱱ ᱜᱮ ᱟᱫᱚ ᱟᱹᱰᱤ ᱟᱭᱢᱟ ᱜᱟᱱ ᱦᱚᱲ ᱠᱩᱨᱩᱢᱩᱴᱩ ᱠᱟᱛᱮᱫ ᱥᱮ ᱜᱚᱲᱚ ᱥᱟᱯᱟᱵ ᱮᱢ ᱠᱟᱛᱮᱫ ᱞᱮ ᱪᱟᱞᱟᱣᱮᱫᱼᱟ ᱪᱟᱞᱟᱣ ᱠᱟᱛᱮᱫ ᱟᱛᱮ ᱜᱮ ᱫᱚᱨᱠᱷᱟᱥᱛᱚ ᱞᱮ ᱡᱚᱢᱟ ᱞᱮᱫᱟ ᱡᱚᱢᱟ ᱵᱟᱲᱟᱛᱮᱫ, ᱛᱮᱜ ᱥᱚᱨᱠᱟᱨ ᱦᱚᱸ ᱵᱟᱭ ᱟᱸᱡᱚᱢ ᱵᱟᱭ ᱟᱸᱡᱚᱢ ᱟᱹᱰᱤ ᱢᱤᱫ ᱵᱟᱨ ᱵᱚᱪᱷᱚᱨ ᱯᱚᱨ ᱟᱨᱠᱤ ᱮᱢ ᱮᱱᱟ
ᱩᱸ
ᱟᱫᱚ ᱱᱤᱛᱚᱜ ᱮᱢ ᱵᱟᱲᱟ ᱠᱟᱛᱮᱫ ᱠᱷᱟ ᱚᱱᱟ ᱛᱮᱜᱮ ᱥᱩᱵᱤᱫᱷᱟ ᱫᱚᱞᱮ ᱧᱟᱢ ᱠᱮᱜᱼᱟ,
ᱦᱮᱸ
ᱢᱟᱱᱮ ᱦᱩᱲᱩ ᱦᱚᱸ ᱱᱤᱛᱚᱜ ᱠᱚᱢ ᱮᱢ ᱦᱩᱭᱩᱜ ᱠᱟᱱ ᱛᱟᱞᱮᱭᱟ ᱥᱮ ᱞᱟᱭᱤᱱ ᱵᱤᱞ ᱮᱢ ᱚᱱᱟ ᱨᱮᱭᱟᱜ ᱢᱟᱯ ᱜᱮ ᱦᱮᱱᱟᱜᱼᱟ᱾
ᱟᱨ ᱛᱟᱦᱚᱞᱮ ᱦᱩᱲᱩ ᱪᱷᱟᱲᱟ ᱪᱮᱫ ᱥᱚᱵᱽᱡᱤ ᱠᱚᱦᱚᱸᱯᱮ ᱨᱚᱦᱚᱭ ᱵᱟᱲᱟ ᱟᱠᱟᱫ ᱜᱮᱭᱟ᱾
ᱦᱮᱸ ᱟᱞᱮ ᱱᱚᱛᱮᱱ ᱫᱚ ᱟᱨᱠᱤ᱾ ᱢᱮᱱ ᱠᱟᱛᱷᱟ ᱦᱩᱭᱩᱜ ᱠᱟᱱᱟ ᱦᱳᱭ ᱦᱟᱥᱟ ᱫᱚ ᱟᱞᱮᱥᱮᱱ ᱫᱚ ᱵᱮᱥ ᱜᱮᱭᱟ ᱡᱚᱛᱚ ᱠᱷᱚᱱ ᱡᱚᱛᱚ ᱞᱮᱠᱟᱱ ᱥᱚᱵᱽᱡᱤ ᱜᱮ ᱦᱩᱭᱩᱜᱚᱜᱼᱟ᱾ ᱟᱢ ᱡᱟᱦᱟᱸ ᱞᱮᱠᱟᱱ ᱥᱚᱵᱽᱡᱤ ᱟᱵᱟᱛᱮᱢ ᱢᱮᱱᱮᱜᱼᱟ ᱚᱱᱠᱟᱱᱟᱜ ᱜᱮ ᱦᱩᱭᱩᱜᱚᱜᱼᱟ᱾ ᱠᱷᱟᱹᱞᱤ ᱪᱮᱫ ᱠᱚ ᱢᱮᱛᱟᱜ ᱠᱟᱱ ᱢᱟᱱᱮ ᱚᱱᱮ ᱫᱮᱠᱷᱟ ᱥᱩᱱᱟ ᱞᱟᱹᱜᱤᱫ ᱜᱷᱮᱨᱟ ᱠᱷᱟᱹᱞᱤ ᱚᱱᱟ ᱯᱟᱱ ᱛᱮᱜ ᱜᱮ ᱠᱷᱟᱹᱞᱤ ᱵᱟᱝ ᱪᱟᱥᱚᱜ ᱠᱟᱱᱟ ᱟᱹᱰᱤ ᱠᱚᱢ ᱜᱮ ᱦᱩᱭᱩᱜᱚᱜ ᱠᱟᱱᱟ ᱱᱚᱛᱮ ᱫᱚ᱾ ᱢᱟᱱᱮ ᱜᱷᱮᱨᱟ ᱞᱮᱠᱟᱱ ᱡᱟᱭᱜᱟ ᱵᱟᱹᱱᱩᱜᱼᱟ ᱟᱨ ᱛᱟᱦᱮᱸ ᱞᱮᱠᱟᱱ ᱵᱮᱵᱚᱥᱛᱷᱟ᱾
ᱦᱮᱸ
ᱚᱲᱟᱜ ᱠᱷᱚᱱ ᱯᱨᱟᱭ ᱢᱤᱫ ᱠᱤᱞᱳᱢᱤᱴᱟᱨ ᱥᱟᱺᱜᱤᱧ ᱨᱮ ᱠᱷᱮᱛ ᱠᱚᱦᱚᱸ ᱢᱮᱱᱟᱜᱼᱟ᱾ ᱟᱨ ᱰᱟᱝᱨᱟ ᱢᱮᱨᱚᱢ ᱠᱚ ᱟᱲᱟᱜ ᱠᱮᱭᱟ ᱥᱚᱵᱽ ᱥᱚᱢᱚᱭ ᱵᱟᱝ ᱪᱟᱞᱟᱣ ᱫᱟᱲᱮᱭᱟᱜ ᱠᱟᱱᱟ᱾
ᱯᱟᱱ ᱦᱚᱸᱠᱚ ᱪᱟᱥ ᱜᱮᱭᱟ ᱛᱟᱦᱚᱞᱮ᱾
ᱦᱮᱸ ᱯᱟᱱ ᱦᱚᱸ ᱱᱚᱛᱮ ᱫᱚᱠᱚ ᱪᱟᱥᱮᱫ ᱜᱮᱭᱟ ᱡᱟᱭᱜᱟ ᱡᱟᱭᱜᱟ ᱫᱚ ᱱᱩᱠᱩ ᱢᱩᱥᱞᱟᱹ ᱢᱩᱥᱞᱟᱹ ᱜᱮᱼᱼ
ᱪᱮᱫ ᱞᱮᱠᱟ ᱠᱚ ᱪᱟᱥᱟ ᱱᱚᱛᱮ ᱢᱟ ᱢᱟᱱᱮᱼᱼ ᱯᱟᱱ ᱠᱚᱫᱚᱞᱮ ᱟᱠᱷᱨᱤᱧ ᱢᱟᱱᱮ ᱠᱤᱨᱤᱧ ᱚᱱᱮ ᱫᱚᱠᱟᱱ ᱠᱚᱨᱮ ᱠᱚ ᱪᱟᱥ ᱵᱟᱥ ᱵᱟᱹᱱᱩᱜᱼᱟ ᱱᱚᱛᱮ ᱫᱚ ᱛᱟᱦᱚᱞᱮ ᱟᱫᱚ ᱠᱟᱹᱴᱤᱡ ᱮᱢ ᱞᱟ. ᱭᱤᱧ ᱠᱷᱟᱱ ᱪᱮᱫᱠᱟ ᱠᱚ ᱯᱟᱱ ᱪᱮᱫᱠᱟ ᱠᱚ ᱪᱟᱥᱼᱟ ᱪᱮᱫ ᱞᱮᱠᱟ ᱠᱟᱛᱮᱜ ᱠᱚ ᱪᱤᱠᱟᱭᱟ ᱠᱟᱹᱴᱤᱡ ᱮᱢ ᱞᱟᱹᱭᱟᱹᱧ ᱾ ᱮᱠᱷᱟᱱ ᱵᱷᱟᱜᱤ ᱠᱚᱜ-ᱟ ᱟᱨ ᱪᱮᱫ
ᱦᱩᱸ ᱢᱟᱱᱮ ᱤᱧᱦᱚᱸ ᱥᱩᱨᱩᱣᱟᱛ ᱛᱮᱫ ᱫᱚ ᱤᱱᱟᱹᱜ ᱟᱸᱴ ᱫᱚ ᱵᱟᱹᱧ ᱵᱟᱲᱟᱭᱮᱼᱟ ᱢᱟᱱᱮ ᱢᱤᱰᱤᱞ ᱨᱮᱭᱟᱜ ᱫᱚᱧ ᱡᱟᱜᱮ ᱢᱤᱰᱤᱞ ᱠᱷᱚᱱ ᱢᱟᱱᱮ ᱢᱩᱪᱟᱹᱫ ᱢᱟᱲᱟᱝ ᱥᱮᱫ ᱱᱟᱥᱮ ᱜᱮ ᱟᱨᱠᱤᱧ ᱵᱟᱰᱟᱭᱟ ᱾
ᱦᱮ ᱢᱟᱞᱟᱭ ᱢᱮ
ᱢᱟᱱᱮ ᱡᱮᱭᱥᱮ ᱠᱤ ᱟᱵᱚ ᱵᱚᱱ ᱚᱲᱟᱜ ᱵᱟᱲᱟᱭᱮᱫᱼᱟ ᱥᱮ ᱵᱟᱝ ᱡᱮᱢᱚᱱ ᱠᱤ ᱱᱚᱜᱼᱭᱚ ᱴᱟᱹᱴᱤ ᱵᱮᱲᱟ ᱥᱮ ᱵᱩᱥᱩᱵ ᱛᱮ ᱫᱟᱵ ᱠᱟᱛᱮ
ᱦᱩᱸ
ᱟᱫᱚ ᱚᱱᱟ ᱫᱚ ᱛᱤᱱ ᱢᱟᱨᱟᱝ ᱠᱷᱮᱛ ᱠᱟᱱ ᱛᱟᱢᱟ ᱛᱤᱱ ᱢᱟᱨᱟᱝ ᱡᱟᱭᱜᱟ ᱛᱮᱢ ᱪᱟᱥ ᱜᱮᱭ?
ᱦᱩᱸ
ᱟᱫᱚ ᱤᱱ ᱢᱟᱨᱟᱝ ᱡᱟᱭᱜᱟ ᱛᱮ ᱟᱨᱠᱤ ᱟᱱᱟ ᱵᱩᱥᱩᱵ ᱚᱲᱟᱜ ᱞᱮᱠᱟ ᱪᱟᱨᱚᱫᱤᱠ ᱥᱮ ᱪᱟᱨ ᱠᱚᱱᱟ ᱟᱨᱠᱤ ᱞᱟᱛᱟᱨ ᱪᱮᱛᱟᱱ ᱢᱟᱱᱮ ᱥᱟᱭᱤᱰ ᱥᱮ ᱚᱣᱟᱞ ᱞᱮᱠᱟ ᱟᱵᱟᱨ ᱪᱮᱛᱟᱱ ᱨᱮ ᱡᱮᱢᱚᱱ ᱪᱷᱟᱹᱣᱱᱤ ᱦᱚᱸᱵᱚᱱ ᱢᱟᱨᱟᱣ ᱜᱮᱭᱟ ᱚᱲᱟᱜ ᱨᱮᱭᱟᱜ ᱾
ᱦᱮᱸ ᱦᱮᱸ ᱦᱮᱸ
ᱪᱟᱞ ᱞᱮᱠᱟ ᱚᱱᱠᱟ ᱜᱮ ᱥᱮᱢ ᱞᱮᱠᱟ ᱪᱟᱞ ᱛᱟᱦᱮᱱᱟ ᱟᱨ ᱥᱟᱭᱤᱰ ᱛᱮᱫᱚ ᱜᱷᱮᱨᱟᱣ ᱛᱟᱦᱮᱱᱟ ᱟᱨ ᱡᱮᱢᱚᱱ ᱟᱵᱚ ᱱᱚᱣᱟ ᱠᱟᱞᱞᱟ ᱡᱷᱤᱸᱜᱟᱹ ᱠᱚᱵᱚᱱ ᱨᱚᱦᱚᱭᱮᱫᱼᱟ ᱥᱮ ᱵᱟᱝ ᱾
ᱦᱮᱸ
ᱠᱟᱨᱞᱟ ᱡᱷᱤᱸᱜᱟᱹ ᱨᱮ ᱡᱮᱢᱚᱱ ᱯᱤᱰᱦᱟᱹ ᱛᱟᱦᱮᱱᱟ ᱚᱱᱠᱟ ᱜᱮ ᱯᱤᱰᱦᱟᱹ ᱛᱟᱦᱮᱸ ᱠᱟᱛᱮ ᱟᱨ ᱚᱱᱮ ᱡᱮᱢᱚᱱ ᱵᱟᱛᱟ ᱵᱚᱱ ᱵᱤᱫ ᱵᱟᱲᱟᱭᱮᱫ-ᱟ
ᱦᱮᱸ
ᱚᱱᱟ ᱵᱟᱛᱟ ᱦᱚᱸ ᱚᱱᱠᱟ ᱜᱮ ᱥᱮᱢ ᱛᱟᱦᱮᱱᱟ ᱟᱫᱚ ᱚᱱᱟ ᱨᱮᱭᱟᱜ ᱫᱚ ᱪᱮᱫ ᱟᱨᱠᱤ ᱰᱟᱹᱵᱽᱨᱟᱹᱜ ᱦᱩᱭᱩᱜ-ᱟ ᱛᱟᱯᱚᱨ ᱵᱚᱞᱚᱜ ᱦᱩᱭᱩᱜ-ᱟ ᱾
ᱚ... ᱯᱩᱨᱟᱹ ᱠᱚ ᱢᱟᱱᱮ ᱮᱥᱮᱫ ᱜᱮ ᱛᱟᱦᱮᱱᱟ ᱚᱱᱟ ᱫᱚ ᱢᱟᱱᱮ ᱥ... ᱛᱟᱦᱚᱞᱮ ᱥᱤᱛᱩᱝ ᱫᱚ ᱥᱤᱛᱩᱝ ᱫᱚᱭ ᱧᱟᱢᱟᱭ ᱥᱮ ᱵᱟᱝ?
ᱦᱮᱸ ᱥᱤᱛᱩᱝ ᱫᱚ ᱧᱟᱢ ᱮᱫ ᱜᱮᱭᱟ ᱢᱟᱱᱮ ᱠᱟᱹᱴᱤᱡ ᱢᱟᱲᱟᱝ ᱟᱹᱰᱤ ᱜᱟᱱ ᱫᱚ ᱵᱟᱝ ᱢᱟᱱᱮ ᱛᱟᱯ ᱫᱚ ᱟᱨᱠᱤ ᱟᱹᱰᱤ ᱠᱚᱢ ᱛᱟᱦᱮᱱ ᱜᱮᱭᱟ ᱛᱟᱯ ᱛᱷᱚᱲᱟ ᱦᱚᱸ ᱠᱚᱢ ᱧᱚᱜ ᱛᱟᱦᱮᱱᱟ
ᱦᱩᱸ
ᱡᱟᱛᱮ ᱟᱨ ᱦᱚᱲ ᱦᱚᱸ ᱡᱟᱛᱮ ᱵᱟᱠᱚ ᱵᱚᱞᱚ ᱫᱟᱲᱮᱭᱟᱜ ᱚᱱᱠᱟᱛᱮ ᱚᱱᱟ ᱫᱚᱠᱚ ᱥᱤᱥᱴᱮᱢ ᱢᱟᱱᱮ ᱾ ᱟᱹᱣᱲᱤ ᱦᱚᱲ ᱡᱩᱫᱤ ᱢᱟᱱᱮ ᱵᱤᱱᱟᱹ ᱰᱟᱹᱵᱨᱟᱹ ᱠᱟᱛᱮᱫ ᱦᱚᱲ ᱠᱚ ᱵᱚᱞᱚ ᱞᱮᱱᱠᱷᱟᱱ
ᱦᱮᱸ
ᱚᱱᱟ ᱫᱚ ᱟᱨᱠᱤ ᱜᱩᱡᱩᱜᱼᱟ ᱾
ᱦᱩᱸ ᱦᱮᱸ ᱚᱱᱟ ᱫᱚ ᱟᱫᱚ ᱢᱟᱱᱮ ᱮᱥᱮᱫ ᱜᱮ ᱧᱮᱞᱚᱜᱼᱟ ᱪᱷᱟ. ᱣᱱᱤ ᱞᱮᱠᱟ ᱦᱚᱲ ᱚᱲᱟᱜ ᱪᱷᱟ. ᱣᱱᱤ ᱞᱮᱠᱟ᱾
ᱦᱮᱸ ᱟᱨ ᱵᱤᱥᱮᱥ ᱠᱟᱛᱮ ᱫᱚ ᱟᱨᱠᱤ ᱡᱮᱢᱚᱱᱼᱼ ᱠᱩᱲᱤ ᱜᱤᱫᱽᱨᱟᱹ ᱫᱚ ᱟᱨᱠᱤ ᱵᱚᱞᱚ ᱫᱚ ᱮᱠᱫᱚᱢ ᱢᱟᱱᱟ ᱜᱮᱭᱟ᱾ ᱠᱟᱨᱚᱱ ᱠᱩᱲᱤ ᱜᱤᱫᱽᱨᱟᱹᱣᱟᱜ ᱠᱤᱪᱷᱩ ᱠᱤᱪᱷᱩ ᱚᱱᱟ ᱠᱟᱨᱚᱱ ᱛᱟᱦᱚᱸ ᱵᱟᱲᱭᱚᱜ ᱜᱮᱭᱟ ᱥᱮ ᱵᱟᱝ
ᱦᱮᱸ ᱦᱮᱸ ᱦᱮᱸ ᱦᱮᱸ
ᱟᱫᱚ ᱚᱱᱮ ᱚᱱᱟ ᱠᱟᱨᱚᱱ ᱛᱟᱦᱮᱸ ᱞᱮᱱ ᱠᱷᱟᱱ ᱫᱚ ᱟᱨᱠᱤ ᱵᱟᱠᱚ ᱵᱚᱞᱚ ᱦ....
ᱟᱫᱚ ᱚᱱᱟ ᱫᱚ, ᱚᱱᱟ ᱫᱚ ᱚᱱᱟ ᱥᱟᱠᱟᱢ ᱫᱚ ᱮ ᱪᱮᱫ ᱞᱮᱠᱟ, ᱪᱮᱫ ᱞᱮᱠᱟ ᱠᱚ ᱤᱭᱟᱹᱭᱟ ᱚᱱᱟ? ᱥᱟᱠᱟᱢ ᱫᱚ ᱦᱮᱴᱮᱡᱟᱠᱚ ᱥᱮ ᱛᱤ ᱛᱮ ᱥᱮ ᱢᱟᱱᱮ ᱫᱟᱛᱨᱚᱢ, ᱪᱮᱠᱟᱜ ᱠᱟᱛᱮᱜ ᱠᱚ ᱤᱭᱟᱹᱭᱟ? ᱥᱟᱠᱟᱢ ᱥᱟᱠᱟᱢ ᱜᱮᱛᱚ ᱠᱚ ᱤᱭᱟᱹᱭᱟ ᱛᱚ ᱾
ᱦᱮᱸ ᱥᱟᱠᱟᱢ ᱫᱚ ᱠᱚ ᱜᱮᱭᱟ ᱡᱮᱢᱚᱱ ᱟᱵᱚ ᱡᱮᱢᱚᱱ ᱟᱫᱚᱢ ᱦᱚᱲ ᱫᱚ ᱠᱟᱹᱯᱪᱤ ᱥᱮ ᱵᱤᱞᱮᱴ ᱡᱮᱢᱚᱱ ᱚᱱᱟᱛᱮ ᱡᱟᱦᱟᱸᱱᱟᱜ ᱡᱮᱱᱚ ᱜᱮᱫ ᱵᱟᱝ ᱛᱟᱦᱮᱱ ᱾ ᱨᱟᱹᱥᱩᱱ ᱥᱮ ᱯᱮᱭᱟᱡᱽ ᱮᱢᱟᱱ ᱛᱮᱭᱟᱜ ᱾ ᱡᱟᱛᱮ ᱚᱱᱟ ᱫᱚ ᱚᱱᱟ ᱡᱟᱛᱮ ᱮᱴᱟ ᱡᱤᱱᱤᱥ ᱠᱚ ᱵᱮᱵᱚᱦᱟᱨᱟ ᱚᱱᱟ ᱡᱤᱱᱤᱥ ᱜᱮᱜ ᱞᱟᱹᱜᱤᱫ ᱜᱮᱛᱚ ᱛᱟᱦᱮᱱ ᱟᱨ ᱵᱟᱝᱠᱷᱟᱱ ᱫᱚ ᱟᱨᱠᱤ ᱚᱱᱟ ᱫᱚ ᱪᱷᱩᱸᱛ ᱡᱤᱱᱤᱥ ᱠᱚ ᱵᱟᱭ ᱥᱟᱦᱟᱣ ᱮᱜᱼᱟ᱾ ᱨᱟᱹᱥᱩᱱ ᱯᱮᱸᱭᱟᱡᱽ ᱵᱚᱞᱮ ᱤᱱᱟᱹᱜ ᱟᱸᱴ ᱵᱟᱭ ᱥᱟᱦᱟᱣᱮᱜᱼᱟ᱾
ᱦᱩᱸ
ᱤᱧ ᱦᱚᱸ ᱢᱤᱫ ᱫᱚᱢ ᱜᱤᱧ ᱵᱚᱞᱚᱣᱟ᱾ ᱟᱨ ᱡᱟᱹᱥᱛᱤ ᱫᱚ ᱢᱟᱲᱟᱝ ᱫᱚ ᱵᱟᱹᱧ ᱵᱚᱞᱚᱣᱟ ᱠᱟᱨᱚᱱ ᱢᱩᱥᱞᱟᱹᱣᱟᱜ ᱮᱞᱟᱠᱟ ᱠᱟᱱᱟ ᱛᱚ᱾
ᱚ
ᱟᱨ ᱤᱧ ᱦᱚᱸ ᱟᱞᱮ ᱚᱲᱟᱜ ᱨᱮᱱ ᱠᱷᱚᱱ ᱯᱨᱟᱭ ᱰᱮᱲ ᱠᱤᱞᱳᱢᱤᱴᱟᱨ ᱥᱟᱺᱜᱤᱧ ᱨᱮᱠᱚ ᱨᱚᱦᱚᱭ ᱠᱮᱜᱼᱟ ᱟᱫᱚ ᱚᱸᱰᱮᱧ ᱪᱟᱞᱟᱣ ᱞᱮᱱᱟ᱾
ᱟᱫᱚ ᱤᱧᱦᱚᱸ ᱩᱱᱤ ᱢᱩᱥᱞᱟᱹᱧ ᱠᱩᱞᱤᱭᱮᱭᱟ ᱡᱮ, ᱪᱮᱫ ᱞᱮᱠᱟ ᱠᱚ ᱨᱚᱦᱚᱭᱮᱫᱟ ᱚᱠᱟᱨ ᱨᱮᱭᱟᱜ ᱱᱚᱣᱟ ᱱᱟᱹᱲᱤ ᱥᱮ ᱱᱟᱹᱲᱤ ᱛᱮᱯᱮ ᱨᱚᱦᱚᱭᱫᱟ ᱥᱮ ᱯᱚᱦᱟ ᱛᱮᱯᱮ ᱨᱚᱦᱚᱭᱫᱟ᱾
ᱦᱮᱸ
ᱥᱮ ᱰᱟᱹᱨᱛᱮ ᱨᱚᱦᱚᱭ ᱞᱮᱠᱷᱟᱱ ᱡᱤᱣᱭᱮᱫᱚᱜᱼᱟ ᱟᱫᱚ ᱠᱤᱱᱛᱩ ᱵᱟᱠᱚ ᱞᱟᱹᱭᱮᱜᱼᱟ᱾
ᱵᱟᱠᱚ ᱞᱟᱹᱭᱼᱟ ᱚ ᱛᱟᱦᱚᱞᱮ ᱚᱱᱟᱫᱚ ᱵᱟᱢ ᱵᱩᱡᱷᱟᱹᱣ ᱠᱟᱱᱟ ᱪᱮᱜᱠᱟ ᱢᱟᱱᱮ ᱪᱟᱨᱟ ᱠᱟᱛᱮ ᱥᱮ ᱰᱟᱹᱲᱛᱮ ᱥᱮ ᱪᱮᱫ ᱛᱮ᱾
ᱦᱮᱸ ᱚᱱᱟ ᱠᱚᱫᱚ ᱵᱟᱠᱚ ᱞᱟᱹᱭᱟ ᱠᱟᱨᱚᱱ ᱩᱱᱠᱩ ᱫᱚ ᱢᱮᱱ ᱠᱟᱛᱷᱟ ᱫᱚ ᱦᱩᱭᱩᱜ ᱠᱟᱱᱟ᱾ ᱩᱱᱠᱩ ᱠᱚ ᱢᱮᱱᱫᱟ ᱟᱞᱮ ᱡᱩᱫᱤ ᱞᱮ ᱞᱟᱹᱭᱮᱜ ᱟᱭ ᱠᱷᱟᱱ ᱱᱩᱠᱩ ᱱᱚᱣᱟ ᱦᱚᱸᱠᱚ ᱪᱟᱥᱮᱜᱼᱟ ᱛᱚᱠᱷᱚᱱ ᱟᱞᱮᱭᱟᱜ ᱛᱚᱠᱷᱚᱱ ᱩᱱᱠᱩ ᱫᱚ ᱟᱨᱠᱤ ᱡᱟᱹᱥᱛᱤ ᱠᱚ ᱠᱟᱢᱟᱣᱮᱫᱼᱟ ᱩᱱᱠᱩᱣᱟᱜ ᱟᱨᱠᱤ ᱢᱩᱥᱞᱟᱹ ᱪᱮᱛᱟᱜ ᱡᱟᱜᱟ ᱡᱚᱢᱤ ᱛᱷᱚᱲᱟ ᱠᱚᱢ ᱧᱚᱜ ᱜᱮᱭᱟ᱾
ᱦᱩᱸ
ᱟᱨ ᱟᱞᱮ ᱱᱚᱛᱮᱱ ᱠᱷᱚᱱᱟᱜ ᱦᱟᱥᱟ ᱵᱟᱛᱨᱟᱣ ᱜᱮᱭᱟ᱾ ᱚᱱᱛᱮᱱᱟᱜ ᱛᱷᱚᱲᱟ ᱦᱟᱥᱟᱱᱟᱜ ᱢᱟᱱᱮ ᱢᱚᱴᱠᱩᱨᱤ ᱥᱟᱭᱤᱯ ᱢᱮᱱᱟᱜ ᱧᱚᱜᱼᱟ᱾
ᱦᱩᱸ
ᱟᱨ ᱟᱯᱮ ᱚᱱᱛᱮᱱ ᱫᱚ ᱡᱚᱛᱚ ᱠᱷᱚᱡ ᱪᱮᱫ ᱡᱟᱹᱥᱛᱤ ᱯᱮ ᱪᱟᱥᱮᱜᱼᱟ᱾
ᱱᱚᱛᱮ ᱫᱚ ᱡᱟᱹᱥᱛᱤ ᱵᱚᱞᱛᱮ ᱜᱮᱞᱮ ᱚ ᱟᱹᱞᱩ ᱠᱚ ᱪᱟᱥᱟ ᱥᱚᱵᱽᱡᱤ ᱫᱚ ᱢᱮᱱᱟᱜ ᱜᱮᱭᱟ᱾ ᱳᱭ ᱠᱩᱸᱫᱽᱨᱤ ᱠᱚ ᱤᱭᱟᱹ ᱠᱚ ᱠᱟᱨᱞᱟ ᱠᱚ ᱡᱷᱤᱸᱜᱟᱹ ᱠᱚ ᱟᱨ ᱱᱚᱜᱼᱚᱭ ᱠᱩᱯᱤ ᱠᱚᱯᱤ ᱠᱚ ᱛᱚᱞᱟ ᱠᱚ ᱜᱤ᱾ ᱰᱤ ᱦᱩᱭ ᱠᱟᱱᱟ᱾ ᱠᱩᱯᱤ ᱦᱚᱸᱠᱚ ᱪᱟᱥ ᱜᱮᱭᱟ ᱡᱟᱹᱥᱛᱤ ᱵᱮᱥᱤ ᱜᱮ᱾
ᱟᱪᱪᱷᱟ ᱟᱯᱮ ᱚᱱᱛᱮ ᱛᱤᱱᱟᱹᱜ ᱫᱷᱚᱨᱚᱱ ᱨᱮᱭᱟᱜ ᱠᱚᱯᱤᱯᱮ ᱪᱟᱥ ᱵᱟᱲᱟᱭᱮᱜᱼᱟ᱾
ᱦᱮᱸ
ᱟᱯᱮ ᱚᱱᱛᱮ ᱟᱨᱠᱤ ᱛᱤᱱᱟᱹᱜ ᱫᱷᱚᱨᱚᱱ ᱨᱮᱭᱟᱜ ᱠᱚᱯᱤ ᱯᱮ ᱪᱟᱥ ᱵᱟᱲᱟᱭᱮᱜᱼᱟ᱾
ᱱᱚᱸᱰᱮ ᱫᱚ ᱵᱟᱨ ᱨᱚᱠᱚᱢᱟᱜ ᱳᱭ ᱯᱷᱩᱞ ᱠᱚᱯᱤ ᱵᱟᱸᱫᱷᱟ ᱠᱚᱯᱤ ᱵᱟᱨ ᱫᱷᱚᱨᱚᱱᱟᱜ ᱜᱮᱠᱚ ᱪᱟᱥᱟ ᱟᱨ ᱢᱮᱱᱟᱜ ᱜᱮᱭᱟ ᱛᱚ ᱳᱞ ᱠᱚᱯᱤ ᱟᱨᱚ ᱥᱚ ᱜᱨᱤᱱ ᱠᱚᱯᱤ ᱥᱮ ᱥᱚᱵᱩᱡ ᱠᱚᱯᱤ ᱱᱚᱛᱮ ᱫᱚ ᱢᱟᱱᱮ ᱚᱱᱟ ᱠᱚᱫᱚ ᱵᱟᱠᱚ ᱪᱟᱥᱟ ᱠᱤᱱᱛᱩ ᱢᱟᱱᱮ ᱥᱟᱫᱟᱜ ᱜᱮ ᱯᱷᱩᱞ ᱥᱟᱫᱟ ᱜᱮ ᱠᱚ ᱪᱟᱥᱟ᱾ ᱠᱤᱱᱛᱩ ᱵᱟᱸᱫᱷᱟ ᱟᱨ ᱩᱞ
ᱦᱮᱸ
ᱟᱞᱮ ᱱᱚᱛᱮ ᱦᱚᱸ ᱚᱠᱟ ᱥᱮᱱ ᱠᱷᱚᱱ ᱵᱟᱝ ᱦᱤᱡᱩᱜᱚᱜ ᱜᱮᱭᱟ᱾ ᱠᱤᱱᱛᱩ ᱟᱞᱮ ᱱᱚᱛᱮᱱ ᱤᱧ ᱦᱚᱸ ᱵᱟᱹᱧ ᱧᱮᱞ ᱵᱟᱲᱟ ᱟᱠᱟᱫᱟ᱾ ᱢᱤᱫ ᱫᱷᱚᱨᱚᱱ ᱨᱮᱭᱟᱜ ᱦᱮᱱᱟᱜᱼᱟ ᱢᱤᱥᱤ ᱠᱟᱞᱟᱨ ᱨᱮᱭᱟᱜ ᱠᱚᱯᱤ ᱵᱟᱦᱟ ᱠᱚᱯᱤ ᱜᱮ
ᱦᱩᱸ
ᱚᱱᱟ ᱫᱚ ᱠᱤᱱᱛᱩ ᱢᱤᱥᱤ ᱠᱟᱞᱟᱨ ᱨᱮᱭᱟᱜ ᱟᱨ ᱢᱤᱫᱴᱮᱱ ᱦᱮᱱᱟᱜᱼᱟ ᱵᱮᱜᱩᱱᱤ ᱠᱟᱞᱟᱨ ᱟᱨ ᱢᱤᱫᱴᱮᱱ ᱦᱮᱱᱟᱜᱼᱟ ᱛᱚ ᱦᱟᱹᱲᱭᱟᱹᱲ᱾
ᱦᱮᱸ ᱚᱱᱟ ᱠᱚᱫᱚ ᱦᱮᱸ